ᱦᱮᱞᱳ ᱾
ᱦᱮᱸ ᱦᱮᱞᱳ
ᱦᱮᱸ ᱡᱚᱦᱟᱨ ᱜᱮ ᱜᱚᱝᱠᱮ ᱾
ᱦᱮᱸ, ᱜᱚᱝᱠᱮ ᱡᱚᱦᱟᱨ ᱜᱮ, ᱡᱚᱦᱟᱨ ᱜᱮ ᱾
ᱦᱮᱸ ᱦᱳᱭ ᱞᱟᱹᱭ ᱛᱟᱞᱟᱝ ᱢᱮ ᱾
ᱜᱚᱝᱠᱮ ᱪᱮᱫ ᱪᱤᱠᱟ ᱦᱩᱭᱩᱜ ᱠᱟᱱᱟ?
ᱦᱮᱸ ᱜᱚᱝᱠᱮ ᱫᱩᱲᱩᱵ ᱵᱟᱲᱟ ᱦᱩᱭ ᱟᱠᱟᱱᱟ ᱱᱤᱛᱚᱜ ᱫᱚ ᱾
ᱟᱪᱪᱷᱟ ᱟᱪᱪᱷᱟ᱾ ᱚᱠᱟ ᱥᱮᱜ ᱨᱮ ᱫᱩᱲᱩᱵ ᱵᱟᱲᱟ ᱦᱩᱭ ᱟᱠᱟᱱᱟ ᱾
ᱮᱭᱛᱚ ᱠᱟᱹᱢᱤ ᱠᱚᱨᱮ ᱜᱮ, ᱡᱤᱨᱟᱹᱣ ᱵᱟᱲᱟ ᱠᱟᱱᱟᱞᱤᱧ ᱵᱚᱞᱮ ᱾
ᱟᱪᱪᱷᱟ ᱟᱪᱪᱷᱟ ᱟᱪᱪᱷᱟ ᱜᱚᱝᱠᱮ ᱛᱟᱦᱚᱞᱮ ᱪᱮᱫ ᱠᱚ ᱠᱟᱹᱢᱤ ᱵᱟᱲᱟ ᱦᱩᱭᱩᱜ ᱠᱟᱱᱟ?
ᱪᱮᱫ ᱠᱚ ᱦᱚᱭᱛᱚ ᱯᱟᱴ ᱴᱟᱭᱤᱢ ᱢᱟᱱᱮ ᱢᱟᱡᱷᱮ ᱢᱟᱡᱷᱮ ᱫᱚᱠᱟᱱ ᱨᱮᱞᱤᱧ ᱛᱟᱦᱮᱱ ᱠᱟᱱᱟ ᱾
ᱟᱪᱪᱷᱟ ᱟᱪᱷᱟ ᱟᱪᱷᱟᱷᱟ ᱾ ᱜᱚᱝᱠᱮ ᱛᱟᱦᱚᱞᱮ ᱫᱚᱠᱟᱱ ᱢᱟᱱᱮ ᱚᱠᱟ ᱞᱮᱠᱟ ᱪᱮᱫ ᱞᱮᱠᱟᱢ ᱫᱚᱠᱟᱱ ᱟᱠᱟᱫᱟ?
ᱨᱳᱰ ᱥᱤᱢᱮᱱᱴ ᱨᱮᱭᱟᱜ ᱫᱚ ᱠᱟᱱ ᱠᱟᱱᱟ᱾ ᱱᱤᱭᱟᱹ ᱫᱚ ᱦᱟᱨᱰᱣᱮᱭᱚᱨ ᱨᱮᱱᱟᱜ ᱾
ᱟᱪᱪᱷᱟ ᱟᱪᱪᱷᱟ ᱟᱪᱪᱷᱟ ᱾ ᱜᱚᱝᱠᱮ ᱛᱟᱦᱚᱞᱮ ᱚᱱᱠᱟ ᱢᱟᱨᱟᱝ ᱧᱚᱜ ᱜᱮ ᱚᱱᱠᱟ ᱠᱷᱩᱞᱟᱹᱣ ᱟᱠᱟᱫᱟᱢ ᱥᱮ ᱪᱮᱫ ᱞᱮᱠᱟ?
ᱵᱟᱝ, ᱵᱟᱝ ᱟᱹᱞᱤᱧᱟᱜ
ᱪᱮᱞᱠᱟ ᱪᱮᱫ ᱞᱮᱠᱟ
ᱟᱹᱞᱤᱧᱟᱜ ᱫᱚ ᱵᱟᱝ ᱠᱟᱱᱟ᱾ ᱢᱟᱹᱞᱤᱠᱟᱜ ᱠᱟᱱᱟ ᱾
ᱚ ᱟᱪᱪᱷᱟ, ᱟᱪᱪᱷᱟ, ᱟᱪᱪᱷᱟ ᱚᱸᱰᱮ
ᱦᱮᱸ, ᱦᱮᱸ ᱢᱟᱹᱞᱤᱠᱟᱜ ᱢᱟᱱᱮ ᱵᱤᱡᱱᱤ ᱚᱱᱟ ᱞᱟᱹᱴᱩ ᱦᱟᱨᱰᱣᱮᱭᱟᱨ ᱫᱚᱠᱟᱱ ᱠᱟᱱᱟ ᱛᱚ, ᱚᱱᱟ ᱨᱮᱜᱮᱞᱤᱧ ᱛᱟᱦᱮᱱ ᱠᱟᱱᱟ ᱾
ᱟᱪᱪᱷᱟ ᱟᱪᱪᱷᱟ ᱟᱪᱪᱷᱟ ᱟᱪᱪᱷᱟ ᱾ ᱛᱟᱦᱚᱞᱮ ᱪᱮᱫ ᱞᱮᱠᱟ ᱵᱮᱛᱚᱱ ᱠᱚᱫᱚ?
ᱦᱮᱸ ᱾
ᱵᱮᱛᱚᱱ ᱠᱚᱫᱚ ᱪᱮᱫ ᱞᱮᱠᱟ ᱛᱟᱦᱚᱞᱮ?
ᱮᱻ ᱚᱱᱠᱟ ᱧᱟᱢᱚᱜ ᱠᱟᱱᱟ ᱯᱚᱱᱫᱽᱨᱚ ᱦᱟᱡᱟᱨ ᱾
ᱚᱱᱠᱟ ᱪᱟᱸᱫᱳ ᱨᱮ ᱵᱟᱝ?
ᱦᱮᱸ ᱢᱟᱱᱮ ᱢᱟᱥ ᱨᱮ ᱯᱚᱱᱫᱽᱨᱚ ᱦᱟᱡᱟᱨ ᱥᱮᱞᱟᱨᱤ ᱾
ᱟᱪᱪᱷᱟ ᱟᱪᱪᱷᱟ ᱟᱪᱪᱷᱟ ᱾ ᱟᱫᱚ ᱟᱢ ᱫᱚ ᱱᱚ ᱱᱚᱝᱠᱟ ᱮᱢᱱᱤ ᱦᱮᱸ ᱨᱩᱢ ᱠᱚᱨᱮ ᱜᱮ ᱱᱚᱜᱼᱚᱭ ᱛᱚᱨᱟ ᱱᱤᱛᱚᱜ ᱫᱚ ᱫᱩᱲᱩᱵ ᱵᱟᱲᱟ ᱦᱩᱭ ᱟᱠᱟᱱᱟ, ᱡᱚᱢ ᱧᱩ ᱠᱟᱛᱮ ᱾
ᱟᱪᱪᱷᱟ ᱡᱚᱢ ᱵᱟᱲᱟ ᱫᱚ ᱦᱩᱭ ᱮᱱᱟ?
ᱦᱮᱸ ᱡᱚᱢ ᱵᱟᱲᱟ ᱠᱚᱫᱚ ᱦᱟᱜ ᱦᱩᱭ ᱟᱠᱟᱱᱟ ᱠᱷᱟᱹᱡᱟᱹᱲᱤ ᱡᱚᱢ ᱦᱩᱭ ᱟᱠᱟᱱᱟ,
ᱟᱪᱷᱟ ᱟᱪᱷᱟ,
ᱦᱳᱭ ᱦᱳᱭ, ᱜᱚᱝᱠᱮ ᱛᱟᱦᱞᱮ ᱦᱮᱸ ᱦᱮᱸ ᱦᱩᱭ ᱠᱟᱱᱟ ᱚᱱᱟ ᱠᱚᱫᱚ᱾
ᱟᱪᱪᱷᱟ ᱟᱪᱪᱷᱟ,
ᱦᱩᱸ, ᱜᱚᱝᱠᱮ ᱛᱟᱦᱚᱞᱮ ᱟᱢ ᱫᱚ ᱡᱚᱢ ᱧᱩ ᱠᱚᱫᱚ ᱪᱮᱫ ᱞᱮᱠᱟ ᱦᱩᱭ ᱟᱠᱟᱱᱟ ᱥᱮ ᱵᱟᱝ?
ᱦᱮᱸ ᱥᱮᱛᱟᱜ ᱠᱚᱨᱮᱱᱟᱜ ᱫᱚ ᱦᱩᱭ ᱵᱟᱲᱟ ᱟᱠᱟᱱᱟ ᱟᱫᱚ ᱱᱤᱛᱚᱜ ᱛᱤᱠᱤᱱ ᱥᱮᱱᱟᱜ ᱫᱚ ᱟᱹᱣᱨᱤᱭᱟᱜᱼᱟ᱾
ᱟᱪᱪᱷᱟ ᱟᱪᱪᱷᱟ, ᱟᱪᱷᱟ ᱜᱚᱝᱠᱮ ᱫᱤᱥᱚᱢ ᱫᱚ?
ᱠᱟᱱᱟ ᱢᱮᱱᱛᱮ,
ᱡᱷᱟᱲᱜᱨᱟᱢ ᱡᱷᱟᱲᱜᱨᱟᱢ ᱰᱤᱥᱢᱤᱥᱠᱢ,
ᱚᱻ ᱟᱪᱪᱷᱟ ᱟᱪᱪᱷᱟ ᱡᱷᱟᱲᱜᱟᱨᱟᱢ ᱠᱷᱚᱱᱟᱜ, ᱤ
ᱦᱳᱭ ᱟᱪᱪᱷᱟ ᱟᱪᱪᱷᱟ ᱳᱭᱮᱥᱴ ᱵᱮᱝᱜᱚᱞ ᱵᱟᱝ, ᱟᱫᱚ ᱵᱮᱝᱜᱚᱞ ᱢᱟ ᱳᱭᱮᱥᱴ ᱵᱮᱝᱜᱚᱞ ᱟᱫ ᱟᱠᱟᱴᱟᱜ? ᱚᱴᱟᱜ ᱰᱤᱥᱴᱤᱠ ᱫᱚ ᱚ ᱟᱪᱪᱷᱟ ᱟᱪᱪᱷᱟ,
ᱦᱳᱭ,
ᱦᱮᱸ ᱛᱟᱦᱞᱮ ᱜᱚᱝᱠᱮ ᱪᱮᱫ ᱞᱮᱠᱟ ᱟᱯᱮᱥᱮᱫᱟᱜ ᱚᱱᱛᱮ ᱟᱵᱚᱦᱟᱣᱟ ᱠᱚ ᱛᱮᱦᱮᱧᱟᱜ?
ᱟᱨ ᱪᱮᱫ ᱞᱮᱠᱟ?
ᱜᱚᱝᱠᱮ ᱛᱮᱦᱮᱧ ᱧᱟᱜ ᱟᱵᱚᱦᱟᱣᱟ ᱠᱚ ᱪᱮᱫ ᱞᱮᱠᱟ ᱚᱱᱛᱮ ᱛᱮᱦᱮᱧ?
ᱦᱟᱭᱨᱤ ᱱᱚᱛᱮ ᱢᱟ ᱟᱹᱰᱤ ᱥᱤᱛᱩᱝ ᱠᱟᱱᱟ᱾
ᱥᱤᱛᱩᱝ ᱠᱟᱱᱟ?
ᱦᱮᱸ ᱱᱚᱛᱮ ᱜᱮ ᱢᱟ ᱛᱮᱤᱦᱤᱧ ᱢᱟ ᱮᱠᱫᱚᱢ ᱪᱷᱚᱛᱨᱤᱥ ᱰᱤᱜᱽᱨᱤ ᱥᱟᱛᱨᱤᱥ ᱰᱤᱜᱽᱨᱤ ᱦᱮᱱᱟᱜᱼᱟ ᱴᱮᱢᱯᱟᱨᱮᱪᱟᱨ,
ᱟᱪᱷᱟ ᱟᱪᱷᱟ ᱟᱪᱷᱟ ᱜᱚᱝᱠᱮ ᱱᱚᱛᱮ ᱫᱚ ᱱᱚᱜᱼᱚᱭ ᱢᱟᱱᱮ ᱛᱮᱦᱮᱧᱟᱜ ᱟᱵᱚᱦᱟᱣᱟ ᱫᱚ ᱥᱤᱛᱩᱝ ᱠᱚᱫᱚ ᱵᱟᱹᱱᱩᱜ ᱟᱠᱟᱫᱟ ᱚᱱᱠᱟ ᱰᱩᱸᱰᱨᱩᱜ ᱟᱠᱟᱫᱟᱭ᱾
ᱟᱪᱷᱟ ᱱᱚᱛᱮ ᱫᱚ ᱟᱹᱰᱤ ᱮᱠᱫᱚᱢ ᱠᱞᱤᱭᱟᱨ ᱮᱠᱫᱚᱢ ᱟᱹᱰᱤ ᱥᱤᱛᱩᱝ ᱠᱟᱱᱟ᱾
ᱚ ᱱᱚᱛᱮ ᱫᱚ ᱚᱱᱠᱟ ᱢᱟᱱᱮ ᱟᱵᱚᱦ ᱦᱚᱸ ᱢᱟᱱᱮ ᱟ ᱨᱮᱭᱟᱲ ᱨᱮᱭᱟᱲ ᱧᱚᱜ ᱵᱩᱡᱩᱜ ᱠᱟᱱᱟ ᱦᱮᱸᱥᱮ,
ᱦᱮᱸ ᱢᱟᱱᱮ ᱦᱚᱭ ᱫᱚᱭ ᱦᱚᱭᱮᱫ ᱠᱟᱱ ᱜᱮᱭᱟ ᱦᱚᱭ ᱥᱚᱸᱜᱮ ᱟᱨᱚ ᱦᱚᱭ ᱟᱨ ᱱᱚᱛᱮ ᱥᱤᱛᱩᱝ᱾
ᱚ ᱟᱪᱷᱟ ᱟᱪᱷᱟ ᱱᱚᱛᱮ ᱫᱚ ᱥᱤᱛᱩᱝ ᱫᱚ ᱵᱟᱹᱱᱩᱜ ᱟᱠᱟᱫᱟ ᱱᱤᱛᱚᱜ ᱟᱵᱚᱦᱟᱣᱟ ᱫᱚᱜ ᱱᱤᱛᱚᱜ ᱰᱩᱸᱰᱩᱜ ᱟᱠᱟᱫᱟᱭ᱾ ᱥᱤᱛᱩᱝ ᱠᱚᱫᱚ ᱵᱟᱹᱱᱩᱜ ᱟᱠᱟᱫᱟ ᱚᱱᱠᱟ ᱨᱮᱭᱟᱲ ᱨᱮᱭᱟᱲ ᱵᱩᱡᱩᱜ ᱠᱟᱱᱟ ᱡᱮ ᱫᱟᱜ ᱦᱤᱡᱩᱜᱼᱟ ᱚᱱᱠᱟ ᱢᱟᱱᱮ ᱟᱵᱚᱦᱟᱣᱟ ᱚᱱᱠᱟ ᱵᱩᱡᱩᱜ ᱠᱟᱱᱟ ᱦᱮᱸᱥᱮ,
ᱟᱪᱷᱟ ᱟᱪᱷᱟ ᱱᱚᱛᱮ ᱢᱟ ᱮᱠᱫᱚᱢ ᱟᱹᱰᱤ ᱢᱚᱸᱡᱽ ᱠᱞᱤᱭᱟᱨ ᱠᱟᱫᱟᱭ ᱢᱟᱱᱮ ᱫᱟᱜ ᱫᱚᱠᱚᱭ ᱵᱟᱰᱟᱭ ᱵᱟᱨ ᱯᱮ ᱫᱤᱱ ᱵᱟᱝ ᱦᱤᱡᱩᱜᱼᱟ᱾
ᱦᱮᱸ ᱟᱫᱚ ᱚᱱᱟ ᱠᱷᱟᱹᱛᱤᱨ ᱛᱮᱜᱮ ᱟᱫᱚ ᱱᱚᱜᱚᱭ ᱨᱩᱢ ᱠᱚᱨᱮ ᱜᱮᱮ ᱫᱩᱲᱩᱵ ᱵᱟᱲᱟ ᱦᱩᱭ ᱟᱠᱟᱱᱟ,
ᱚᱻ ᱟᱯᱮ ᱫᱚ ᱵᱟᱯᱮ ᱪᱟᱥ ᱵᱟᱲᱟᱜ ᱠᱟᱱᱟ?
ᱪᱟᱥ ᱟᱵᱟᱫ ᱠᱚᱫᱚ ᱜᱚᱢᱠᱮ ᱚᱱᱠᱟ ᱫᱟᱜ ᱠᱚᱫᱚᱼᱼ ᱢᱮᱱᱟᱜ ᱟᱠᱟᱫ ᱜᱮᱭᱟ, ᱟᱫᱚ ᱢᱟᱱᱮ ᱛᱚᱚᱞ ᱜᱮ ᱵᱟᱝ ᱦᱟᱨᱟ ᱟᱠᱟᱱᱟ᱾
ᱟᱪᱷᱟ ᱟᱪᱷᱟ,
ᱦᱩᱸ, ᱟᱫᱚ ᱜᱚᱝᱠᱮ ᱦᱚᱜᱼᱠᱟ ᱛᱚᱞᱟ ᱠᱚ ᱡᱩᱚᱫᱤ ᱵᱟᱝ ᱦᱟᱨᱟᱜᱼᱟ ᱛᱟᱦᱚᱞᱮ ᱪᱮᱫᱞᱠᱟᱨᱮ ᱨᱚᱦᱚᱭ ᱦᱩᱭᱩᱜᱼᱟ?
ᱦᱮᱸ ᱚᱱᱟ ᱜᱮᱪᱚ,
ᱦᱮᱸ ᱦᱮᱸ ᱟᱥᱚᱞᱟᱜ ᱢᱟ ᱦᱩᱭᱩᱜ ᱠᱟᱱᱟ ᱛᱚᱞᱟ ᱜᱮ ᱛᱚᱞᱟ ᱵᱟᱝᱠᱷᱟᱱ ᱪᱮᱫ ᱦᱚᱸ ᱵᱟᱝ ᱦᱩᱭᱩᱜᱼᱟ᱾
ᱦᱮᱸ ᱦᱮᱸ,
ᱦᱮᱸ᱾ ᱜᱚᱝᱠᱮ ᱛᱟᱦᱚᱞᱮ ᱟᱯᱮ ᱥᱮᱱ ᱫᱚ ᱪᱮᱫ ᱞᱮᱠᱟ ᱜᱚᱝᱠᱮ?
ᱢᱮᱱᱫᱟᱹᱧ ᱪᱮᱫ ᱱᱚᱱᱛᱮᱱᱟᱜ ᱠᱟᱛᱷᱟ ᱵᱩᱡᱷᱟᱹᱜ ᱠᱟᱱ ᱜᱮᱭᱟ ᱛᱚ ᱡᱷᱟᱲᱠᱷᱚᱱᱰ ᱨᱮᱱᱟᱜ ᱢᱟ ᱱᱟᱥᱮᱭᱟᱜ ᱱᱟᱥᱮᱭᱟᱜ ᱠᱟ, ᱛᱷᱟ ᱟᱞᱟᱜᱽ ᱧᱚᱜ ᱜᱮᱭᱟ᱾
ᱦᱮᱸ ᱜᱚᱝᱠᱮ ᱠᱤᱪᱷᱩ ᱟᱞᱟᱯ ᱧᱚᱜ ᱜᱮᱛᱟ ᱵᱚᱱᱟ ᱵᱩᱡᱩᱜ ᱠᱟᱱᱟ ᱦᱮᱸ, ᱨᱚᱲ ᱫᱚ ᱟᱯᱮᱢᱟ ᱫᱷᱟᱨᱮ ᱥᱟᱞᱟᱜ ᱚᱱᱠᱟ, ᱜᱟᱛᱮ ᱠᱚ ᱢᱮᱱᱟᱜ ᱠᱚᱜᱮᱭᱟ ᱛᱚ ᱟᱫᱚ ᱨᱚᱲ ᱫᱚ ᱨᱚᱲ ᱵᱟᱲᱟ ᱦᱩᱭ ᱠᱟᱱ ᱜᱮᱭᱟ᱾
ᱚ ᱦᱮᱸ ᱦᱮᱸ,
ᱦᱳᱭ ᱦᱳᱭ᱾
ᱟᱨ ᱟ ᱻ ᱟᱨ ᱟᱻᱟᱹᱵᱤᱱ ᱫᱚ ᱚᱠᱟᱴᱟᱜ ᱡᱮᱞᱟ ᱠᱷᱚᱱ ᱵᱮᱱ ᱨᱚᱲᱮᱜ ᱠᱟᱱᱛᱮ?
ᱮᱸᱻᱡᱷᱟᱲᱜᱨᱟᱢ᱾
ᱮᱸ ᱠᱟᱴᱟ ᱡᱮᱞᱟ ᱠᱷᱚᱱᱟᱜ?
ᱡᱷᱟᱲᱜᱨᱟᱢ ᱡᱷᱟᱲᱜᱨᱟᱢ ᱡᱷᱟᱲᱜᱨᱟᱢ ᱰᱤᱥᱴᱨᱤᱠ᱾
ᱡᱷᱟᱲᱜᱨᱟᱢ ᱜᱨᱟᱢ ᱠᱷᱚᱭ ᱦᱟᱸᱝ ᱡᱷᱟᱲᱜᱨᱟᱢ ᱟᱪᱪᱷᱟ ᱟᱪᱪᱷᱟ᱾ ᱢᱟᱱᱮ ᱜᱨᱤᱰᱤ ᱡᱟᱢᱛᱟᱲᱟ ᱚᱱᱟ ᱠᱚᱫᱚᱞᱤᱧ ᱟᱹᱰᱤᱜᱟᱱ ᱞᱤᱧ ᱴᱷᱤᱠᱟᱹᱣ ᱠᱟᱫᱟ ᱚᱱᱟᱫᱚ ᱟᱹᱞᱤᱧ ᱫᱚ᱾
ᱟᱪᱪᱷᱟ ᱟᱪᱪᱷᱟ ᱜᱚᱝᱠᱮ ᱛᱟᱦᱞᱮ ᱡᱷᱟᱲᱜᱨᱟᱢ ᱱᱚᱛᱮ, ᱡᱮᱞᱟ ᱥᱮ ᱮᱢ ᱦᱮᱜ ᱵᱟᱲᱟ ᱟᱠᱟᱱᱟᱢ ᱥᱮ ᱵᱟᱝ?
ᱦᱮᱸ ᱚᱱᱛᱮ ᱫᱚ ᱵᱟᱹᱞᱤᱧ ᱪᱟᱞᱟᱣ ᱠᱟᱱᱟ ᱦᱮᱸ,
ᱟᱪᱪᱷᱟ ᱟᱪᱪᱷᱟ ᱚᱱᱛᱮ ᱚᱱᱛᱮ ᱵᱟᱸᱠᱩᱲᱟ ᱥᱮᱜ?
ᱵᱟᱸᱠᱩᱲᱟ ᱚᱱᱟ ᱨᱟᱭᱜᱚᱡᱽ ᱜᱤ ᱵᱟᱹᱞᱤᱧ ᱪᱟᱞᱟᱣ ᱠᱟᱱᱟ ᱟᱨ ᱵᱟᱸᱠᱩᱲᱟ ᱢᱟ ᱟᱹᱰᱤ ᱥᱟᱺᱜᱤᱧ ᱟᱨᱦᱚᱸ᱾
ᱟᱪᱪᱷᱟ ᱟᱪᱪᱷᱟ ᱟᱪᱪᱷᱟ ᱪᱷᱟ᱾ ᱜᱚᱝᱠᱮ ᱛᱟᱦᱚᱞᱮ ᱟᱢ ᱫᱚᱢ ᱞᱟᱹᱭ ᱠᱮᱫᱟ ᱩᱛᱛᱚᱨ ᱫᱤᱱᱟᱡᱽᱯᱩᱨ ᱵᱟᱝ,
ᱦᱮᱸ ᱩᱛᱛᱚᱨ ᱫᱤᱱᱟᱡᱽᱯᱩᱨ ᱚᱱᱟ ᱫᱟᱨᱡᱤᱞᱤᱝ ᱯᱷᱮᱰ᱾
ᱟᱪᱪᱷᱟ ᱟᱪᱪᱷᱟ ᱜᱚᱝᱠᱮ ᱚᱱᱛᱮ ᱫᱚ ᱥᱮᱱ ᱦᱳᱭ ᱞᱮᱱᱟ ᱦᱮᱸᱥᱮ ᱢᱟᱱᱮ ᱟᱹᱞᱤᱧ, ᱫᱚ ᱢᱟᱱᱮ ᱵᱟᱸᱠᱩᱲᱟ ᱨᱮᱜᱮᱞᱤᱧ ᱛᱟᱦᱮᱱ ᱜᱮᱭᱟ ᱦᱮᱸᱥᱮ ᱟᱫᱚ, ᱫᱟᱨᱡᱤᱞᱤᱝ ᱜᱤ ᱥᱮᱱ ᱦᱩᱭ ᱞᱮᱱᱟ ᱩᱱ ᱥᱚᱢᱚᱭ ᱚᱱᱟ ᱤᱭᱟᱹᱥᱮᱜ ᱞᱮᱠᱟᱛᱮ, ᱵᱚᱨᱫᱷᱚᱢᱟᱱ ᱥᱮᱜ ᱞᱮ ᱠᱟᱛᱮ ᱪᱟᱞᱟᱭ ᱦᱩᱭ ᱞᱮᱱᱟ᱾
ᱟᱪᱪᱷᱟ,
ᱦᱳᱭ ᱟᱫᱚ ᱟᱯᱮ ᱚᱱᱟ ᱫᱷᱟᱨᱮ ᱚᱱᱛᱮ ᱫᱚ ᱵᱟᱝ ᱪᱟᱞᱟᱣ ᱦᱳᱭ ᱠᱟᱱᱟ᱾
ᱦᱮᱸ ᱢᱟᱱᱮ ᱦᱟᱱᱛᱮ ᱯᱟᱦᱟᱲ ᱥᱮᱜ ᱵᱤᱱ ᱪᱟᱞᱟᱣ ᱞᱮᱱᱟ,
ᱦᱮᱸ ᱦᱮᱸ ᱦᱮᱸ ᱦᱮᱸ᱾ ᱫᱟᱨᱡᱤᱞᱤᱝ ᱦᱟᱱᱟ ᱡᱟᱦᱟᱸ ᱪᱟ ᱵᱟᱜᱟᱱ ᱠᱚ ᱢᱮᱱᱟᱜ ᱠᱟᱜ ᱫᱚ,
ᱟᱹᱞᱤᱧ ᱫᱚ ᱠᱷᱟᱹᱞᱤ ᱚᱱᱛᱮ ᱫᱚ ᱢᱤᱨᱤᱠ ᱢᱤᱨᱤᱠ ᱠᱷᱚᱭ ᱦᱟᱱᱛᱮ ᱠᱟᱞᱤᱝᱯᱚᱝ᱾ ᱛᱟᱯᱚᱨᱮ ᱫᱟᱨᱡᱤᱞᱤᱝ ᱚᱱᱟ ᱠᱚᱨᱮᱧ ᱪᱟᱞᱟᱣ ᱥᱮᱱ ᱪᱟᱞᱟᱣ ᱵᱟᱲᱟᱣ ᱠᱟᱱᱟ᱾ ᱚᱱᱟ ᱦᱚᱸ ᱠᱟᱹᱢᱤ,
ᱟᱪᱪᱷᱟ,
ᱛᱟᱦᱚᱞᱮ ᱜᱚᱝᱠᱮ ᱟᱯᱥᱮᱜ ᱚᱱᱛᱮ ᱪᱟ ᱠᱚᱯᱮ ᱪᱟᱥ ᱜᱮᱭᱟ ᱥᱮ ᱵᱟᱝᱟ,
ᱦᱮᱸ ᱪᱟ ᱠᱚᱫᱚ ᱢᱩᱨᱩᱠ ᱜᱮᱞᱮ ᱪᱟᱥᱮᱜ ᱠᱟᱱᱟ ᱪᱟ ᱟᱱᱟᱨᱚᱥ᱾
ᱟᱪᱪᱷᱟ ᱟᱪᱪᱷᱟ, ᱟᱪᱪᱷᱟ ᱜᱚᱝᱠᱮ ᱛᱟᱦᱚᱞᱮ ᱠᱟᱹᱴᱤᱜ ᱪᱮ ᱪᱟ ᱵᱟᱜᱟᱱ ᱤᱫᱤ ᱠᱟᱛᱮᱜ ᱠᱟᱹᱴᱤᱜ, ᱞᱮᱭ ᱛᱟᱞᱟᱝ ᱢᱮᱥᱮ ᱢᱟᱱᱮ ᱪᱮᱞ ᱠᱟ ᱯᱨᱚᱥᱮᱥ ᱢᱟᱱᱮ ᱪᱮᱞ ᱠᱟ ᱠᱟᱛᱮ ᱠᱚ ᱪᱟᱸᱥᱟᱠᱚ? ᱚᱱᱟ ᱠᱟᱹᱴᱤᱡ ᱮᱢ ᱞᱟᱹᱭ ᱞᱮᱠᱷᱟᱱ
ᱵᱟᱜᱟᱱ ᱫᱚ ᱪᱮᱜᱨᱮ ᱦᱮᱸ ᱢᱟᱱᱮ ᱪᱟ ᱫᱚ ᱪᱟᱨᱟ ᱧᱟᱢᱚᱜ ᱠᱟᱱᱟ ᱚᱱᱟ ᱨᱮᱱᱟᱜ
ᱟᱪᱪᱷᱟ ᱟᱪᱪᱷᱟ
ᱪᱟ ᱪᱟᱨᱟ ᱧᱟᱢᱚᱜ ᱠᱟᱱᱟ ᱚᱱᱟ ᱫᱚ ᱨᱚᱦᱚᱭ ᱦᱩᱭᱩᱜ ᱠᱟᱱᱟ ᱢᱟᱱᱮ ᱚᱝᱠᱟ ᱢᱟᱱᱮ ᱜᱷᱩᱴᱩ ᱡᱟᱜᱟ ᱞᱟᱜᱟ-ᱟ ᱢᱟᱱᱮ ᱜᱷᱩᱴᱩ ᱡᱟᱜᱟ ᱢᱟᱱᱮ ᱡᱮᱢᱚᱱ ᱠᱮᱴᱮᱡ ᱧᱚᱜ ᱡᱮᱢᱚᱱ ᱦᱟᱥᱟ ᱛᱮᱦᱮᱱ᱾ ᱯᱟᱦᱟᱲᱤ ᱯᱟᱦᱟᱲᱤ ᱴᱟᱭᱤᱯ ᱫᱚ ᱟᱹᱰᱤ ᱢᱚᱸᱡᱽ ᱦᱩᱭᱩᱜ-ᱟ ᱪᱟ ᱜᱟᱰᱟ ᱰᱤᱯ ᱰᱤᱯ ᱛᱮ,
ᱦᱮᱸ ᱦᱮᱸ
ᱦᱮᱸ ᱢᱟᱱᱮ ᱚᱱᱟ ᱢᱤᱜ ᱫᱚᱢ ᱨᱚᱦᱚᱭ ᱞᱮᱠᱷᱟᱡ ᱜᱮ ᱚᱱᱟ ᱫᱚ ᱦᱩᱭ ᱱᱟ ᱢᱟᱱᱮ ᱠᱚ ᱞᱮᱢ ᱠᱚ ᱵᱚᱪᱷᱚᱨ ᱵᱚᱪᱷᱚᱨ ᱠᱟᱞᱤ ᱜᱮᱫ ᱦᱩᱭᱩᱜ ᱠᱟᱱᱟ᱾ ᱠᱟᱴᱤᱝ ᱦᱩᱭᱩᱜ ᱠᱟᱱᱟ ᱟᱨ ᱚᱱᱟ ᱫᱚ ᱢᱟᱡᱷᱮ ᱢᱟᱡᱷᱮ ᱥᱤᱫ ᱠᱮᱛᱮᱫ ᱚᱱᱟ ᱛᱟᱯᱚᱨᱮ ᱯᱷᱮᱠᱴᱨᱤ ᱠᱚ ᱤᱫᱤᱭᱮᱜ ᱠᱟᱱᱟ ᱥᱟᱠᱟᱢ ᱛᱮ
ᱟᱪᱪᱷᱟ ᱟᱪᱪᱷᱟ ᱟᱪᱪᱷᱟ ᱟᱪᱪᱷᱟ
ᱦᱮᱸ ᱡᱮᱢᱚᱱ ᱯᱟᱴᱟ ᱟᱲᱟᱜ ᱡᱮᱢᱚᱱ ᱡᱮᱢᱚᱱ ᱡᱚᱢ ᱞᱟᱹᱜᱤ ᱯᱟᱴᱟ ᱟᱲᱟᱜ ᱠᱟᱴᱟ ᱵᱟᱠᱚ ᱮᱨᱮᱜ ᱠᱟᱱᱟ
ᱦᱮᱸ ᱦᱮᱸ ᱦᱮᱸ
ᱦᱮᱸ ᱢᱟᱱᱮ ᱚᱝᱠᱟ ᱜᱮ ᱥᱤᱫ ᱦᱩᱭᱩᱜ ᱠᱟᱱᱟ ᱯᱟᱴᱲᱟ ᱪᱮ ᱛᱟᱱ ᱪᱮᱛᱟᱱ ᱰᱚᱜᱽ ᱰᱚᱜᱽ ᱥᱤᱫ ᱠᱮᱛᱮ ᱚᱱᱟ ᱫᱚ ᱯᱷᱮᱠᱴᱨᱤ ᱨᱮ ᱪᱟᱞᱟᱣ ᱠᱟᱛᱮ ᱚᱱᱟ ᱛᱟᱯᱚᱨᱮ ᱚᱱᱟ ᱠᱚ ᱨᱤᱫ ᱫᱟ ᱨᱤᱫ ᱠᱮᱛᱮᱫ ᱚᱱᱟ ᱛᱟᱯᱚᱨᱮ ᱪᱟ ᱯᱟᱹᱛᱤ ᱨᱮᱭᱟᱜ ᱜᱳᱞ ᱜᱳᱞ ᱜᱮ ᱩᱰᱩᱜᱚᱜ ᱠᱟᱱᱟ ᱚᱱᱟ ᱫᱚᱠᱚ ᱨᱤᱫ ᱠᱮᱛᱮ ᱠᱚ ᱨᱟᱣᱩᱱᱰ ᱫᱟ ᱛᱚ, ᱛᱟᱯᱚᱨᱮ ᱚᱱᱟ ᱫᱚ ᱟᱛᱟ ᱵᱟᱲᱟ ᱠᱟᱛᱮᱜ ᱚᱱᱟ ᱠᱚ ᱩᱰᱩᱠᱮᱜ ᱠᱟᱱᱟ᱾
ᱟᱪᱪᱷᱟ ᱟᱪᱪᱷᱟ ᱟᱪᱪᱷᱟ ᱟᱞᱮ ᱜᱚᱢᱠᱮ ᱟᱯᱮ ᱟᱯᱮ ᱦᱚᱸᱯᱮ ᱪᱟᱥ ᱜᱮᱭᱟ?
ᱦᱮᱸ ᱟᱞᱮᱭᱟᱜ ᱢᱟ ᱪᱟ ᱵᱟᱜᱟᱱ ᱢᱮᱱᱟᱜ ᱜᱮᱭᱟ ᱛᱤᱱ ᱪᱟᱨ ᱵᱤᱜᱷᱟᱹ᱾
ᱟᱪᱪᱷᱟ ᱟᱪᱪᱷᱟ ᱪᱷᱟ ᱪᱷᱟ ᱛᱷᱟᱞᱮ ᱜᱚᱢᱠᱮ ᱚᱝᱠᱟ ᱢᱟᱱᱮ ᱠᱟᱹᱣᱰᱤ ᱠᱚᱫᱚ ᱵᱷᱟᱜᱤ ᱜᱮ ᱚᱝᱠᱟ ᱤᱱᱠᱟᱢ ᱫᱚ ᱜᱟᱱᱚᱜ ᱠᱟᱱ ᱜᱮᱭᱟ?
ᱦᱮᱸ ᱤᱱᱠᱟᱢ ᱫᱚ ᱦᱩᱭ ᱫᱚ ᱦᱩᱭᱩᱜ ᱠᱟᱱ ᱜᱮᱭᱟ ᱛᱤᱱ ᱛᱤᱱ ᱵᱤᱜᱷᱟᱹ ᱪᱟᱨ ᱵᱤᱜᱷᱟᱹ ᱨᱮ, ᱦᱩᱭᱩᱜ ᱠᱟᱱᱟ ᱚᱝᱠᱟ ᱪᱟᱨ ᱯᱟᱸᱪ ᱴᱚᱱ ᱯᱟᱹᱛᱤ ᱦᱩᱭᱩᱜ ᱠᱟᱱᱟ᱾
ᱟᱪᱪᱷᱟ ᱪᱷᱟᱪᱷᱟ ᱟᱪᱷᱟ ᱟᱪᱷᱟ
ᱮ ᱪᱟᱨ ᱯᱟᱸᱪ ᱴᱚᱱ ᱡᱩᱫᱤ ᱦᱩᱭ ᱞᱮᱱ ᱠᱷᱟᱡ ᱱᱚᱛᱮ ᱛᱤᱨᱤᱥ ᱴᱟᱠᱟ ᱪᱟᱞᱞᱤᱥ ᱴᱟᱠᱟ ᱯᱚᱸᱭᱛᱟᱞᱞᱤᱥ ᱴᱟᱠᱟ ᱦᱚᱸ ᱨᱮᱴ ᱛᱮᱱ ᱠᱟᱱᱟ ᱠᱤᱡᱤ ᱵᱟᱨ ᱠᱮᱡᱤ
ᱟᱪᱪᱷᱟ ᱪᱷᱟ ᱟᱪᱷᱟ ᱪᱷᱟ ᱪᱷᱟ ᱪᱟ
ᱦᱮᱸ ᱡᱩᱫᱤ ᱪᱟᱸᱞᱞᱤᱥ ᱴᱟᱠᱟ ᱛᱤᱨᱤᱥ ᱴᱟᱠᱟ ᱡᱩᱫᱤ ᱯᱟᱨ ᱠᱮᱡᱤ ᱡᱩᱫᱤ ᱛᱟᱦᱮᱸ ᱞᱮᱱ ᱠᱷᱟᱡ ᱢᱟ ᱛᱟᱦᱞᱮ ᱢᱟ ᱜᱚᱱᱚᱝ ᱠᱚᱢᱟ ᱟᱹᱰᱤ ᱟᱢᱟ ᱜᱮ᱾
ᱦᱩᱸ ᱦᱩᱸ ᱦᱩᱸ
ᱦᱮᱸ ᱯᱟᱸᱪᱟᱨ ᱪᱟᱨ ᱴᱚᱱ ᱛᱤᱱ ᱴᱚᱱ ᱡᱩᱫᱤ ᱦᱩᱭ ᱞᱮᱝᱠᱷᱟᱡ
ᱚᱸ ᱟᱪᱪᱷᱟ ᱟᱪᱪᱷᱟ ᱟᱪᱪᱷᱟ ᱜᱚᱢᱠᱮ ᱛᱟᱦᱚᱞᱮ ᱢᱟᱱᱮ ᱱᱚᱜ-ᱚᱭ ᱛᱚ ᱪᱟ ᱯᱮ ᱪᱟᱥᱫᱟ ᱦᱮᱸᱥᱮ ᱟᱫᱚ ᱜᱚᱢᱠᱮ ᱢᱟᱱᱮ ᱟ ᱯᱮ ᱠᱚᱜᱮ ᱯᱮ ᱠᱟᱹᱢᱤᱭ ᱫᱟ ᱥᱮ ᱢᱩᱞᱭᱟᱹ ᱠᱚ ᱚᱱᱠᱟ ᱯᱮ ᱞᱟᱜᱟᱣ ᱠᱟᱜ ᱠᱚᱣᱟ ᱥᱮᱯᱮ ᱞᱟᱜᱟᱮᱜ ᱠᱚᱣᱟ?
ᱚ ᱚᱝᱠᱟ ᱠᱟᱹᱢᱤ ᱩᱪᱩ ᱞᱮᱵᱷᱟᱨ ᱞᱟᱜᱟᱣ ᱦᱩᱭᱩᱜ ᱠᱟᱱᱟ ᱢᱟᱱᱮ ᱠᱟᱹᱢᱤ ᱩᱪᱩ ᱞᱟᱹᱜᱤᱫ ᱢᱟᱱᱮ ᱢᱮᱥᱤᱱ ᱛᱮᱞᱮ ᱜᱮᱫ ᱮᱫ ᱠᱟᱱᱟ ᱛᱤᱱ ᱥᱚᱢᱚᱭ ᱫᱚ ᱛᱤ ᱛᱮᱢᱟ ᱵᱟᱞᱮ ᱵᱟᱝ ᱵᱟᱝ ᱜᱟᱱᱚᱜ-ᱟ ᱛᱚ ᱢᱟᱱᱮ ᱢᱤᱫ ᱫᱚᱢ ᱨᱮ ᱢᱤᱫ ᱫᱤᱱ ᱨᱮ ᱵᱟᱨ ᱫᱤᱱ ᱨᱮ ᱵᱟᱝ ᱥᱤᱫᱩᱜ ᱠᱟᱱᱟ ᱛᱤ ᱛᱮᱫᱚ ᱚᱱᱟ ᱛᱮᱫᱚ ᱢᱤᱥᱤᱱ ᱨᱮᱫᱚ ᱢᱤᱫ ᱫᱤᱱ ᱨᱮᱫᱚ ᱥᱤᱫᱚᱜ ᱠᱟᱱᱟ᱾ ᱟᱫᱚ ᱢᱤᱥᱤᱱ ᱛᱮᱜᱮ ᱢᱤᱫ ᱫᱚᱢ ᱨᱮ ᱥᱤᱫ ᱠᱮᱛᱮᱫ ᱰᱟᱭᱨᱮᱠᱴ ᱯᱷᱮᱠᱴᱨᱤ ᱤᱫᱤ᱾
ᱟᱪᱪᱷᱟ ᱟᱪᱪᱷᱟ ᱟᱫᱚ ᱜᱚᱝᱠᱮ ᱦᱚᱭ ᱢᱟᱱᱮ ᱫᱟᱨᱡᱤᱞᱤᱝ ᱨᱮᱦᱚᱸ ᱦᱟᱸᱜ ᱧᱮᱞ ᱵᱟᱲᱟ ᱦᱩᱭ ᱠᱟᱱᱟ ᱡᱮ ᱥᱤᱴ ᱠᱚᱫᱚ ᱦᱟᱸᱜ ᱮᱸ ᱢᱟᱱᱮ ᱦᱚᱲ ᱛᱮᱜᱮ ᱠᱚ ᱢᱩᱞᱤᱭᱟᱹ ᱠᱟᱛᱮ ᱜᱮᱠᱚ ᱥᱤᱜ ᱪᱚᱭᱮᱫ ᱠᱚ ᱛᱟᱦᱮᱸᱫ ᱵᱟᱝᱜᱮ ᱢᱟᱱᱮ ᱢᱩᱞᱤᱭᱟᱹ ᱦᱚᱲᱠᱟ ᱦᱚᱲ ᱤᱫᱤ ᱠᱟᱛᱮ ᱜᱮᱠᱚ ᱥᱤᱜ
ᱦᱮᱸ ᱚᱱᱟ ᱫᱚ ᱟᱹᱰᱤ ᱢᱚᱸᱡᱽ ᱱᱟᱯᱟᱭ ᱜᱮᱭᱟ ᱚᱱᱟᱴᱟᱜ ᱯᱨᱚᱥᱮᱥ ᱫᱚ ᱟᱹᱰᱤ ᱱᱟᱯᱟᱭ ᱜᱮᱭᱟ ᱦᱚᱲᱛᱮᱢ ᱥᱤᱫ ᱯᱨᱚᱥᱮᱥ ᱢᱚᱡᱽ ᱜᱮᱭᱟ ᱚᱱᱟ ᱛᱮᱫᱚ ᱫᱟᱹᱨᱤ ᱦᱚᱸ ᱯᱨᱚᱵᱞᱮᱢ ᱵᱟᱝ ᱦᱩᱭᱩᱜᱼᱟ ᱟᱨ ᱚᱱᱟ ᱨᱮᱭᱟᱜ ᱯᱟ ᱜᱚ ᱚᱱᱟ ᱠᱟᱹᱣᱰᱤ ᱠᱚ ᱜᱚᱱᱚᱝ ᱠᱚ ᱟᱹᱰᱤ ᱱᱟᱯᱟᱭ ᱧᱟᱢᱚᱜᱼᱟ
ᱟᱪᱪᱷᱟ ᱟᱪᱪᱷᱟ ᱟᱨ ᱛᱟᱦᱚᱞᱮ ᱜᱚᱝᱠᱮ ᱮᱸ ᱢᱤᱥᱤᱱ ᱛᱮ ᱡᱩᱫᱤ ᱵᱚᱱ ᱥᱤᱫ ᱪᱚᱭᱟ ᱛᱟᱦᱚᱞᱮ ᱢᱟᱱᱮ ᱚᱱᱠᱟ ᱯᱨᱚᱵᱞᱮᱢ ᱧᱚᱜᱚᱜ ᱜᱮᱭᱟ ᱥᱮ ᱪᱮᱫ ᱞᱮᱠᱟ ᱫᱟᱨᱮ ᱠᱚ ᱚᱱᱠᱟ ᱫᱟᱨᱮ ᱪᱮᱛᱟᱱ ᱨᱮ ᱤᱯᱷᱮᱠᱴ ᱧᱟᱢᱟ ᱥᱮ ᱪᱮᱫ ᱞᱮᱠᱟ?
ᱦᱮᱸ ᱯᱨᱚᱵᱞᱮᱢ ᱫᱚ ᱦᱩᱭᱩᱜ ᱠᱟᱱᱟ ᱢᱟᱱᱮ ᱱᱟᱥᱮᱭᱟᱜ ᱞᱮᱴ ᱧᱚᱜ ᱧᱟᱢᱚᱜᱼᱟ ᱯᱟᱹᱛᱤ
ᱟᱪᱪᱷᱟ ᱟᱪᱪᱷᱟ
ᱦᱮᱸ ᱢᱟᱱᱮ ᱱᱟᱥᱮᱭᱟᱜ ᱞᱮᱴ ᱧᱚᱜ ᱧᱟᱢᱚᱜ ᱠᱟᱱᱟ ᱟᱨ ᱡᱩᱫᱤ ᱛᱤᱛᱮ ᱥᱤᱫ ᱞᱮᱠᱷᱟᱡ ᱫᱚ ᱮᱸ ᱢᱟᱱᱮ ᱜᱷᱚᱱᱚ ᱜᱷᱚᱱᱚ ᱧᱚᱜ ᱯᱟᱹᱛᱤ ᱧᱟᱢᱚᱜᱼᱟ
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱜᱚᱝᱠᱮ ᱮᱸ ᱢᱟᱱᱮ ᱜᱟᱹᱰᱤᱛᱮ ᱡᱟᱦᱟᱸ ᱯᱮ ᱥᱤᱜ ᱪᱚᱭᱮᱫᱟ ᱮᱸ ᱪᱮᱫ ᱞᱮᱠᱟ ᱢᱤᱫ ᱵᱤᱜᱷᱟᱹᱨᱮ ᱚᱱᱠᱟ ᱠᱚ ᱦᱟᱛᱟᱣᱟ?
ᱚᱱᱟ ᱫᱚ ᱥᱤᱫ ᱠᱟᱛᱮᱜ ᱚᱱᱟ ᱫᱚ ᱵᱟᱨᱭᱟ ᱴᱟᱠᱟ ᱠᱟᱛᱮᱫ ᱠᱚ ᱦᱟᱛᱟᱣ ᱠᱟᱱᱟ ᱵᱟᱨᱭᱟ ᱴᱟᱠᱟ ᱠᱷᱚᱡ ᱯᱮᱭᱟ ᱴᱟᱠᱟ ᱠᱟᱛᱮᱫ ᱠᱤᱡᱤ ᱯᱟᱨ ᱠᱤᱡᱤ ᱦᱳᱭ
ᱟᱪᱪᱷᱟ ᱟᱪᱪᱷᱟ
ᱠᱟᱢ ᱚᱱᱟ ᱠᱚ ᱠᱟᱹᱢᱤ ᱢᱮᱥᱤᱱ ᱛᱤᱠᱩ ᱥᱤᱫ ᱩᱱᱠᱩ ᱦᱚᱸ ᱟᱹᱰᱤ ᱢᱚᱡᱽ ᱱᱟᱯᱟᱭ ᱠᱚᱠᱚ ᱯᱟᱭᱥᱟ ᱠᱚᱠᱚ ᱤᱱᱠᱟᱢ ᱫᱟᱲᱮᱭᱟᱜᱼᱟ
ᱛᱟᱦᱞᱮ ᱜᱚᱢᱠᱮ ᱚᱝᱠᱟ ᱢᱟᱱᱮ ᱚᱨᱡᱤᱱᱮᱞ ᱪᱟ ᱢᱟ ᱦᱟᱸᱜ ᱱᱚᱜᱼᱚᱭ ᱛᱚ ᱟᱯᱮᱜᱮ ᱪᱟ ᱢᱟᱯᱮ ᱪᱟᱥᱫᱟ ᱛᱟᱦᱞᱮ ᱚᱨᱤᱡᱤᱱᱟᱞ ᱪᱟ ᱢᱟᱯᱮ ᱧᱩ ᱵᱟᱲᱟ ᱠᱟᱜ ᱜᱮᱭᱟ ᱦᱟᱸᱜ
ᱦᱮᱸ ᱦᱮᱸ ᱚᱨᱤᱡᱤᱱᱟᱞ ᱪᱟ ᱫᱚ ᱟᱞᱮ ᱱᱤᱡᱮ ᱛᱮᱞᱮ ᱵᱮᱱᱟᱣᱮᱫ ᱠᱟᱱᱟ ᱚᱲᱟᱜ ᱨᱮᱜᱮ
ᱟᱪᱪᱷᱟ ᱟᱪᱪᱷᱟ ᱛᱟᱦᱞᱮ ᱜᱚᱢᱠᱮ ᱛᱟᱦᱞᱮ ᱚᱨᱤᱡᱤᱱᱟᱞ ᱪᱟ ᱴᱟᱜ ᱠᱟᱹᱴᱤᱡ ᱥᱟᱫ ᱪᱮᱫ ᱞᱮᱠᱟ ᱵᱩᱡᱩᱜᱼᱟ ᱠᱟᱹᱴᱤᱡ ᱞᱟᱹᱭ ᱢᱮᱥᱮ
ᱦᱮᱸ ᱱᱟᱥᱮᱭᱟᱜ ᱢᱟᱱᱮ ᱱᱟᱥᱮᱭᱟᱜ ᱟᱞᱟᱜ ᱧᱚᱜ ᱟᱹᱭᱠᱟᱹᱜᱼᱟ ᱱᱤᱡᱮᱛᱮ ᱯᱷᱮᱠᱴᱨᱤ ᱨᱮᱱᱟᱜ ᱪᱟ ᱟᱞᱟᱜ ᱧᱚᱜ ᱟᱹᱭᱠᱟᱹᱜ ᱟᱹᱭᱠᱟᱹᱜᱼᱟ ᱟᱨ ᱱᱤᱡᱮᱛᱮ ᱵᱮᱱᱟᱣ ᱨᱮᱭᱟᱜ ᱪᱟ ᱱᱟᱥᱮᱱᱟᱜ ᱟᱞᱟᱜ ᱜᱮ ᱟᱹᱭᱠᱟᱹᱜᱼᱟ
ᱟᱯᱮ ᱡᱟᱦᱟᱸ ᱯᱮ ᱵᱮᱱᱟᱣ ᱚᱱᱟ ᱪᱮᱫ ᱞᱮᱠᱟ ᱵᱩᱡᱩᱜ ᱜᱮᱭᱟ?
ᱦᱮᱸ ᱢᱟᱱᱮ ᱟᱞᱮ ᱫᱚ ᱡᱮᱢᱚᱱ ᱚᱲᱟᱜ ᱨᱮᱞᱮ ᱵᱮᱱᱟᱣ ᱠᱷᱟᱡ ᱫᱚ ᱢᱟᱱᱮ ᱯᱟᱹᱛᱤ ᱞᱮ ᱥᱤᱫ ᱟᱹᱜᱩᱭᱟ ᱪᱮᱛᱟᱱ ᱪᱮᱛᱟᱱ ᱰᱚᱜᱽ ᱰᱚᱜᱽ ᱞᱮ ᱥᱤᱫ ᱟᱹᱜᱩᱭᱟ ᱚᱱᱟ ᱫᱚ ᱢᱟᱱᱮ ᱞᱚᱞᱚ ᱫᱟᱜ ᱦᱩᱭᱩᱜᱼᱟ ᱞᱚᱞᱚ ᱫᱟᱜ ᱠᱟᱛᱮᱫ ᱚᱱᱟ ᱦᱩ ᱦᱩᱲᱩᱝ ᱦᱩᱭᱩᱜᱼᱟ ᱡᱮᱢᱚᱱ ᱰᱷᱤᱝᱠᱤ ᱵᱟᱹᱱᱩᱜᱼᱟ ᱰᱷᱤᱝᱠᱤ ᱨᱮ ᱰᱷᱤᱝᱠᱤ
ᱦᱮᱸ ᱦᱮᱸ ᱦᱮᱸ ᱦᱮᱸ
ᱰᱷᱤᱝᱠᱤ ᱨᱮ ᱦᱩᱲᱩᱝ ᱵᱟᱲᱟ ᱠᱟᱛᱮᱫ ᱚᱱᱟ ᱛᱟᱯᱚᱨᱮ ᱟᱛᱟᱭ ᱦᱩᱭᱩᱜᱼᱟ ᱟᱛᱟ ᱠᱟᱛᱮ ᱚᱱᱟ ᱫᱚ ᱛᱟᱯᱚᱨᱮ ᱛᱟᱥᱮ ᱞᱚᱦᱚ ᱚᱱᱟ ᱛᱟᱥᱮ ᱠᱟᱜ ᱦᱩᱭᱩᱜᱼᱟ ᱥᱤᱛᱩᱝ ᱨᱮ
ᱟᱪᱪᱷᱟ ᱟᱪᱪᱷᱟ
ᱦᱮᱸ ᱛᱟᱯᱚᱨᱮ ᱚᱱᱟ ᱨᱚᱦᱚᱲᱮᱱ ᱠᱷᱟᱡ ᱫᱚ ᱛᱟᱨᱯᱚᱨᱮ ᱫᱚ ᱚᱱᱟ ᱫᱚᱢ ᱢᱟᱡᱷᱮ ᱢᱟᱡᱷᱮ ᱪᱟ ᱨᱮ ᱚᱱᱟ ᱫᱟᱜ ᱢᱟᱱᱮ ᱮᱸ